ᱡᱚᱦᱟᱨ ᱜᱮ
ᱦᱚᱸ ᱡᱚᱦᱟᱨ ᱜᱮ
ᱨᱚᱲ ᱠᱚ ᱟᱸᱡᱚᱢᱚᱜ ᱠᱟᱱᱟ ᱛᱚ ᱾
ᱦᱮᱸ ᱴᱷᱤᱠ-ᱴᱷᱟᱠ ᱟᱸᱡᱚᱢᱚᱜ ᱠᱟᱱᱟ ᱾
ᱩᱸ ᱪᱮᱫ ᱠᱚᱵᱤᱱ ᱪᱮᱫ ᱠᱚᱢ ᱪᱤᱠᱟᱹᱭ ᱫᱟ? ᱱᱟᱯᱟᱭ ᱜᱮ ᱢᱱᱟᱹᱧᱟ ᱟᱢ ᱜᱮ ᱪᱮᱫ ᱞᱮᱠᱟ?
ᱚ ᱤᱧ ᱦᱚᱸ ᱱᱟᱯᱟᱭ ᱜᱮ ᱚᱲᱟᱜ ᱠᱚᱨᱮ ᱜᱮ ᱦᱮᱱᱟᱹᱧᱟ ᱾
ᱩᱸ ᱪᱮᱫ ᱠᱚᱯᱮ ᱪᱤᱠᱟᱹ ᱵᱟᱲᱟᱭᱫᱟ? ᱪᱮᱢ ᱞᱟᱹᱭᱼᱟ?
ᱪᱮᱫ ᱦᱚᱸ ᱵᱟᱝ ᱜᱚᱨᱚᱢ ᱨᱮ ᱪᱮᱫ ᱠᱚᱢ ᱪᱤᱠᱟᱹ ᱵᱟᱲᱟᱭᱟ ᱾
ᱦᱩᱸ ᱟᱯᱮ ᱥᱮᱫ ᱢᱟ ᱫᱚᱢᱮ ᱜᱚᱨᱚᱢ ᱾
ᱦᱮᱸ ᱫᱚᱢᱮ ᱜᱚᱨᱚᱢ ᱫᱚ ᱜᱚᱨᱚᱢᱟ ᱤᱭᱟᱹ ᱦᱚᱞᱟ ᱠᱟᱹᱴᱤᱡ ᱪᱩᱞᱩᱝ ᱫᱟᱜ ᱞᱟᱜ-ᱟᱭ
ᱚ ᱟᱞᱮ ᱥᱮᱫ ᱢᱟ ᱦᱟᱸᱜ ᱫᱚᱢᱮ ᱜᱚᱨᱚᱢ ᱟᱞᱮ ᱥᱮᱫ ᱫᱚ ᱫᱟᱜ ᱦᱚᱸ ᱵᱟᱭ ᱫᱟᱜᱽ ᱮᱜ-ᱟᱭ
ᱛᱟᱹᱣ ᱨᱮᱦᱚᱸ ᱜᱚᱨᱚᱢ ᱫᱚ ᱦᱮᱱᱟᱜ ᱜᱮᱭᱟ ᱚᱱᱠᱟᱜ ᱜᱮ ᱵᱟᱭ ᱠᱚᱢᱮᱫ ᱫᱚ
ᱚ ᱚ ᱥᱮᱨᱢᱟ ᱡᱟᱹᱲᱤ ᱦᱚᱸ ᱛᱤᱥᱚᱜ ᱮ ᱡᱟᱹᱲᱤᱭᱟᱵᱚᱱᱟ ᱟᱥᱟᱲ ᱵᱚᱸᱜᱟ ᱢᱟ ᱦᱮᱡ ᱮᱱᱟ
ᱦᱚᱭ ᱚᱱᱟ ᱜᱮᱛᱚ ᱟᱥᱟᱲ ᱵᱚᱸᱜᱟ ᱢᱟ ᱦᱮᱡ ᱱᱟ ᱛᱟᱦᱞᱮ ᱛᱤᱥ ᱜᱮ ᱫᱟᱜ ᱫᱟᱭ ᱚᱱᱠᱟ ᱜᱮᱛᱚ
ᱦᱩᱸ ᱛᱟᱦᱞᱮ ᱪᱟᱥᱵᱟᱥ ᱠᱚᱫᱚ ᱟᱯᱮ ᱥᱮᱫ ᱪᱮᱫ ᱪᱟᱥ ᱵᱟᱥ ᱦᱩᱭᱩᱜ ᱜᱮᱭᱟ?
ᱚ ᱨᱚ ᱜᱮ ᱥᱩ ᱪᱟᱹᱨ ᱨᱮᱱᱟᱜ
ᱚ ᱛᱚ ᱟᱯᱮ ᱯᱮ ᱪᱟᱥ ᱜᱮᱭᱟ ᱛᱚ ᱦᱚᱲᱚ
ᱦᱚᱭ ᱦᱚᱭ ᱦᱚᱭ ᱟᱫᱚ ᱱᱚᱝᱠᱟ ᱫᱚ ᱪᱤᱠᱟᱹᱛᱮ ᱜᱟᱱᱚᱜᱼᱟ᱾
ᱛᱟ ᱛᱚᱞᱟ ᱠᱚᱯᱮ ᱦᱩᱸ ᱛᱚᱞᱟ ᱠᱚᱯᱮ ᱜᱤᱲᱤ ᱠᱟᱜ-ᱟ ᱥᱮ ᱟᱹᱣᱨᱤ
ᱦᱚᱭ ᱦᱚᱭ ᱜᱤᱲᱤ ᱫᱚ ᱜᱤᱲᱤ ᱜᱤᱰᱤ ᱠᱟᱫᱟ ᱠᱚ ᱟᱯᱮ ᱫᱚ
ᱟᱞᱮ ᱦᱚᱸ ᱜᱤᱲᱤᱭ ᱠᱟᱫᱟᱞᱮ ᱛᱟᱦᱞᱮ ᱟᱯᱮ ᱥᱮᱫ ᱪᱟᱥ ᱫᱚ ᱵᱚᱪᱷᱚᱨ ᱨᱮ ᱢᱤᱫ ᱫᱷᱟᱣ ᱥᱮ ᱵᱟᱨ ᱫᱷᱟᱣ ᱦᱩᱭᱩᱜᱼᱟ?
ᱵᱟᱨ ᱫᱷᱟᱣ ᱜᱮ
ᱚ ᱟᱞᱮ ᱥᱮᱫ ᱢᱟ ᱢᱤᱫ ᱫᱷᱟᱣ ᱦᱚᱭᱚᱜᱼᱟ ᱟᱞᱮ ᱥᱮᱫ ᱫᱚ ᱟᱞᱮ ᱥᱮᱫ ᱫᱚ ᱥᱮᱨᱢᱟ ᱡᱟᱹᱲᱤ ᱩᱯᱚᱨ ᱛᱟᱹᱱ ᱜᱮᱭᱟ ᱛᱚ ᱦᱚᱸ ᱟᱞᱮᱮᱥᱮᱫ ᱫᱚ ᱢᱤᱫ ᱫᱷᱟᱣ ᱜᱮ
ᱵᱟ ᱟᱞᱮ ᱥᱮᱫ ᱫᱚ ᱦᱟᱱᱮ ᱫᱚᱢᱮ ᱠᱚ ᱢᱤᱱᱤ ᱠᱟᱫᱟ ᱠᱚ ᱥᱮ ᱦᱟᱱᱮ ᱢᱤᱱᱤ ᱠᱚ ᱛᱮᱭᱟᱨ ᱠᱟᱫᱟ ᱠᱚ ᱟᱨᱠᱤ
ᱚ
ᱚᱱᱟ ᱠᱷᱟᱹᱛᱤᱨ ᱜᱮ ᱫᱟᱜ ᱨᱮᱱᱟᱜ ᱫᱚ ᱩᱱᱟᱹᱜ ᱫᱚ ᱩᱱᱟᱹᱜ ᱫᱚ ᱚᱥᱩᱫᱽ ᱵᱟᱝ ᱦᱩᱭᱩᱜᱼᱟ ᱟᱫᱚ ᱛᱟᱹᱣ ᱨᱮᱦᱚᱸ ᱟᱨᱠᱤ ᱥᱮᱨᱢᱟ ᱫᱟᱜ ᱠᱟᱱ ᱫᱚ ᱚᱱᱟ ᱦᱚᱸ ᱛᱚ ᱵᱷᱟᱜᱤᱼᱟ
ᱚ ᱟᱞᱮ ᱥᱮᱫ ᱫᱚ ᱢᱤᱱᱤ ᱠᱚᱦᱚᱸ ᱵᱟᱹᱱᱩᱜ-ᱟ ᱢᱟᱱᱮ ᱠᱟᱹᱴᱤᱡ ᱫᱟᱜ ᱨᱮ ᱯᱚᱵᱽᱞᱮᱢ ᱜᱮᱭᱟᱞᱮ ᱟᱞᱮ ᱫᱚ ᱞᱮᱭᱟᱨ ᱠᱚᱦᱚᱸ ᱛᱟᱨᱡᱟᱹᱲᱤ ᱵᱟᱞᱮ ᱧᱟᱢᱟ ᱩᱱᱤ ᱡᱚᱠᱷᱚᱱ ᱞᱮ ᱵᱮᱱᱟᱣ ᱨᱮᱦᱚᱸ
ᱚ ᱟᱹᱰᱤ ᱞᱟᱜ
ᱟᱫᱚ ᱚᱱᱮ ᱥᱟᱨ ᱦᱚᱭ ᱦᱚᱭ ᱤᱱᱟᱹ ᱠᱷᱟᱹᱛᱤᱨ ᱟᱞᱮ ᱫᱚ ᱥᱩᱫᱷᱩ ᱵᱚᱪᱷᱚᱨ ᱨᱮ ᱢᱤᱫ ᱫᱷᱟᱣ ᱚ ᱯᱩᱨᱟ ᱴᱟᱵᱽ ᱰᱤᱯᱮᱱᱰᱟᱭ ᱤᱱᱟᱹ ᱠᱟᱛ ᱥᱩᱫᱩ ᱱᱚᱜᱚᱭ ᱵᱚᱨᱥᱟ ᱨᱮᱜᱮ ᱪᱟᱥ ᱫᱷᱚᱨᱚᱱ ᱨᱮᱫᱚ ᱠᱚᱱᱚ ᱪᱟᱥ ᱵᱟᱹᱱᱩᱜ-ᱟ
ᱚ ᱟᱪᱪᱷᱟ ᱪᱷᱟ
ᱟᱨ ᱥᱚᱵᱽᱡᱤ ᱠᱚᱯᱮ ᱨᱚᱦᱚᱭ ᱵᱟᱲᱟᱭ ᱜᱮᱭᱟ ᱥᱮ ᱵᱟᱝ?
ᱵᱟᱝ ᱵᱟᱝ ᱥᱚᱵᱡᱤ ᱠᱚᱫᱚ ᱟᱞᱮ ᱥᱮᱫ ᱫᱚ ᱵᱟᱠᱚ ᱨᱚᱦᱚᱭᱟ
ᱚ
ᱥᱩᱫᱩ ᱦᱩᱲᱚ ᱜᱮᱞ ᱥᱮᱫ ᱫᱚ
ᱛᱟᱞᱮ ᱥᱚᱵᱽᱡᱤ ᱫᱚ ᱵᱟᱡᱟᱨ ᱟᱹᱜᱩᱭᱟ ᱠᱚ ᱵᱟᱝ
ᱦᱚᱭ ᱵᱟᱡᱟᱨ ᱜᱮ ᱵᱟᱡᱟᱨ ᱨᱮᱜᱮ ᱡᱟ ᱥᱚᱵᱽᱡᱤ ᱠᱚ ᱫᱟᱢ ᱠᱟᱱᱟ ᱱᱮᱛᱟᱨ ᱫᱚ
ᱫᱚᱢᱮ ᱫᱟᱢ ᱫᱚᱢᱮ ᱫᱟᱢ
ᱚ ᱦᱚᱭ
ᱟᱞᱮ ᱢᱟ ᱟᱞᱮ ᱥᱮᱫ ᱢᱟ ᱟᱹᱞᱩ ᱪᱟᱥ ᱦᱚᱭ ᱠᱚᱜ-ᱟ ᱠᱤᱱᱛᱩ ᱱᱤᱭᱟᱹ ᱫᱷᱟᱣ ᱡᱟ ᱞᱚᱥ ᱦᱚᱭᱱᱟ ᱫᱚᱢᱮ
ᱦᱚᱭ ᱠᱷᱚᱵᱚᱨ ᱠᱚᱨᱮ ᱟᱸᱡᱚᱢ ᱵᱟᱲᱟ ᱦᱩᱭᱱᱟ ᱟᱨ ᱠᱤ ᱡᱮ ᱱᱚᱝᱠᱟ ᱫᱚᱢᱮ ᱢᱟᱱᱮ ᱫᱚᱢᱮᱜᱮ ᱢᱟᱱᱮ ᱫᱚᱢᱮᱜᱮ ᱞᱚᱥ ᱢᱟᱱᱮ ᱯᱩᱨᱟᱹ ᱴᱟᱜ ᱜᱮ ᱞᱚᱥ
ᱟᱹᱞᱩ ᱫᱟᱢ ᱛᱩᱞᱚᱱᱟ ᱵᱚᱥᱛᱟ ᱫᱟᱢ ᱵᱤᱥᱤᱭᱮᱱᱟ
ᱦᱚᱭ ᱟᱨ ᱚᱱᱠᱟ ᱚᱱᱟ ᱠᱷᱟᱹᱛᱤᱨ ᱜᱮ ᱦᱚᱲ ᱠᱚᱫᱚ ᱢᱟᱱᱮ ᱟᱹᱞᱩ ᱜᱮ ᱵᱟᱠᱚ ᱨᱟᱠᱟᱵ ᱮᱫᱟ ᱤᱭᱟᱹ ᱠᱷᱚᱱᱟᱜ ᱠᱷᱮᱛ ᱠᱷᱚᱱᱟᱜ ᱫᱚ ᱚᱱᱠᱟ ᱠᱚ ᱫᱚᱦᱚ ᱠᱚ ᱫᱚᱦᱚ ᱦᱮᱸ
ᱦᱚᱭ ᱨᱟᱠᱟᱵ ᱠᱟᱛᱮ ᱢᱟ ᱯᱩᱨᱟᱹ ᱞᱚᱥ ᱥᱮ ᱛᱟᱯᱚᱨ ᱦᱚᱲ ᱡᱟᱦᱟᱸᱭ ᱢᱮᱱᱟᱜ ᱠᱚ ᱠᱟᱹᱢᱤ ᱵᱷᱚᱨ ᱠᱟᱹᱢᱤ ᱠᱟᱹᱢᱤ ᱠᱟᱛᱮᱜ ᱠᱚ ᱨᱟᱠᱟᱵ ᱦᱚᱪᱚᱭᱟ ᱛᱟᱦᱞᱮ ᱩᱱᱠᱩᱣᱟᱜ ᱯᱚᱭᱥᱟ ᱦᱚᱸ ᱛᱚ ᱮᱢ ᱦᱩᱭᱩᱜᱼᱟ ᱛᱟᱨ ᱛᱷᱮᱠᱮ ᱢᱟᱴᱷ ᱨᱮᱜᱮ ᱥᱮᱭᱟ ᱞᱮᱱᱠᱷᱟᱱ ᱵᱚᱨᱚᱱᱡᱚᱜ ᱟᱹᱰᱤ ᱵᱷᱟᱜᱮ ᱦᱩᱭᱩᱜᱼᱟ
ᱦᱮᱸ ᱦᱚᱭ
ᱛᱟᱦᱞᱮ ᱟᱯᱮ ᱥᱮᱫ ᱢᱟ ᱦᱩᱞ ᱢᱟᱦᱟ ᱯᱮ ᱯᱟᱞᱟᱣᱟ ᱥᱮ ᱵᱟᱝ?
ᱦᱳᱭ ᱦᱩᱞ ᱢᱟᱦᱟ ᱫᱚᱞᱮ ᱯᱟᱞᱚᱱ ᱜᱮᱭᱟ ᱾
ᱵᱮᱥᱤ ᱩᱱᱟᱹᱜ ᱵᱟᱝ ᱵᱟᱝ ᱯᱨᱳᱜᱨᱟᱢ ᱠᱚᱫᱚ ᱵᱟᱝ ᱢᱟᱱᱮ ᱪᱷᱳᱴᱳ ᱠᱷᱟᱴᱚ ᱜᱮ ᱟᱨ ᱠᱤ ᱾ ᱦᱮᱸ ᱥᱟᱥᱠᱨᱤᱛ ᱚᱱᱩᱥᱴᱷᱟᱱ ᱠᱟᱹᱴᱤᱡ ᱯᱩᱡᱟᱹ ᱯᱩᱡᱟᱹᱭᱟᱞᱮ ᱚᱱᱟᱜᱮ ᱥᱮᱭᱨᱚᱠᱚᱢ ᱫᱚ ᱪᱮᱫ ᱦᱚᱸ ᱵᱟᱝ ᱾
ᱵᱟᱝ ᱟᱵᱚ ᱥᱚᱢᱟᱡᱽ ᱠᱚᱨᱮ ᱢᱟ ᱧᱮᱞᱚᱜ ᱠᱟᱱᱟ ᱪᱷᱟᱯ
ᱫᱚ ᱛᱟᱦᱚᱞᱮ
ᱟᱹᱰᱤ ᱛᱟᱦᱞᱮ ᱥᱮᱜ ᱦᱚᱸ ᱦᱩᱭᱩᱜ ᱜᱮᱭᱟ ᱟᱫᱚ ᱯᱨᱳᱜᱨᱟᱢ ᱫᱚ ᱵᱟᱞᱮ ᱫᱚᱦᱚᱭ ᱜᱮᱭᱟ ᱟᱞᱮ ᱫᱚ ᱾
ᱦᱮᱸ ᱚᱱᱠᱟᱱ ᱫᱤᱱ ᱨᱮᱫᱚ
ᱦᱳᱭ ᱦᱳᱭ ᱦᱳᱭ ᱛᱟᱯᱚᱨ ᱟᱵᱚ ᱥᱚᱢᱟᱡ ᱫᱚ ᱱᱚᱜᱚᱭ ᱯᱨᱳᱜᱨᱟᱢ ᱜᱮᱫᱚ ᱰᱩᱵᱩᱡ ᱪᱟᱵᱟ ᱠᱮᱫ ᱛᱟᱵᱚᱱᱟᱭ ᱾
ᱦᱚᱭ
ᱯᱨᱳᱜᱽᱨᱟᱢ ᱠᱷᱟᱹᱛᱤᱨ ᱟᱵᱚ ᱨᱮᱱ ᱢᱟᱹᱭ ᱵᱹᱵᱩ ᱛᱮᱠᱚ ᱫᱚ ᱦᱩᱸ
ᱟᱫᱚ ᱚᱱᱟ ᱫᱚ ᱵᱟᱵᱚᱱ ᱵᱚᱱᱫᱚ ᱫᱟᱲᱮᱭᱟᱜᱼᱟ ᱥᱮ ᱟᱵᱚ ᱦᱚᱸᱛᱚ ᱡᱚᱛᱚᱭᱮᱢ ᱢᱚᱱᱮ ᱠᱮ ᱨᱮᱦᱚᱸ ᱾
ᱦᱚᱸ
ᱚᱱᱟ ᱫᱚ ᱚᱱᱠᱟ ᱜᱮ ᱛᱟᱦᱮᱱ ᱜᱮᱭᱟ ᱚᱱᱠᱟ ᱪᱟᱞᱟᱜ ᱜᱮᱭᱟ ᱥᱮ ᱚᱱᱟ ᱫᱚ ᱛᱟᱦᱚᱞᱮ ᱤᱭᱟᱹ ᱦᱳᱭ ᱱᱟᱯᱟᱭ ᱜᱮ ᱾ ᱡᱚᱢ ᱧᱩ ᱠᱚᱫᱚ ᱦᱳᱭ ᱟᱠᱟᱱᱟ?
ᱟᱹᱣᱨᱤ ᱯᱚᱨᱮ ᱛᱮ ᱠᱚᱨᱟᱣ ᱦᱩᱭᱩᱜᱼᱟ ᱾ ᱢᱮᱥ ᱨᱮ ᱛᱟᱦᱮᱸ ᱦᱩᱭᱩᱜ ᱜᱮᱭᱟ ᱛᱚ ᱾ ᱤᱥᱤᱱ ᱵᱟᱲᱟ ᱠᱟᱛᱮᱜ ᱡᱚᱢ ᱵᱟᱲᱟ ᱦᱩᱭᱩᱜᱼᱟ ᱾
ᱚ ᱛᱟᱦᱚᱞᱮ ᱪᱮᱫ ᱠᱚᱯᱮ ᱤᱥᱤᱱ ᱮᱫᱟ ᱛᱮᱦᱮᱧ ᱫᱚ?
ᱛᱮᱦᱮᱧ ᱫᱚ ᱥᱚᱵᱽᱡᱤ ᱞᱮ ᱵᱟᱡᱟᱨ ᱟᱹᱜᱩ ᱟᱠᱟᱫᱟᱼᱟ ᱾ ᱥᱮᱛᱟᱜ ᱵᱮᱲᱟ ᱛᱚ ᱵᱷᱟᱜᱤ ᱢᱚᱱᱫᱚ ᱠᱟᱴᱤᱡ ᱞᱮ ᱡᱚᱢ ᱞᱮᱜᱼᱟ ᱾
ᱚᱻ
ᱛᱮᱦᱮᱧ ᱫᱚ ᱥᱚᱵᱽᱡᱤ ᱞᱮ ᱵᱟᱡᱟᱨ ᱟᱹᱜᱩ ᱠᱟᱜᱼᱟ ᱚᱱᱟ ᱜᱮᱞᱮ ᱩᱛᱩᱭᱟᱞᱮ ᱾ ᱡᱚᱢ ᱜᱮᱭᱟ ᱞᱮ ᱫᱚᱥᱴᱟ ᱮᱜᱟᱨᱚᱴᱟ ᱥᱮᱫ ᱛᱮ ᱾
ᱚ ᱟᱞᱮ ᱦᱚᱸ ᱚᱱᱠᱟ ᱜᱮ ᱟᱞᱮ ᱦᱚᱸ ᱫᱮᱨᱤᱜ ᱛᱟᱞᱮᱭᱟ ᱟᱞᱮ ᱦᱚᱸᱛᱚ ᱤᱥᱤᱱ ᱵᱟᱲᱟᱭᱟᱞᱮ ᱥᱮ ᱾ ᱟᱨ ᱥᱚᱵᱽᱡᱤ ᱨᱮᱱᱟᱜ ᱡᱟ ᱫᱟᱢ ᱪᱟᱞᱟᱜ ᱠᱟᱱᱟ ᱥᱮ, ᱦᱚᱭ ᱢᱮᱥ ᱨᱮᱜᱮ ᱾
ᱛᱟᱦᱚᱞᱮ ᱪᱮᱫ ᱨᱮ ᱯᱟᱲᱟᱣ ᱦᱩᱭᱩᱜ ᱠᱟᱱᱟ ᱮᱱᱠᱷᱚᱱ ᱫᱚ?
ᱯᱟᱲᱦᱟᱣ ᱫᱚ ᱮᱢᱮ ᱠᱚᱢᱯᱞᱤᱴ ᱮᱢᱮ ᱪᱟᱞᱟᱜ ᱠᱟᱱᱟ ᱾
ᱚᱻ ᱯᱟᱲᱦᱟᱣ ᱠᱚᱫᱚ ᱱᱟᱯᱟᱭ ᱜᱮ ᱦᱩᱭᱩᱜ ᱠᱟᱱᱟ ᱛᱚ?
ᱦᱚᱭ ᱦᱚᱭ ᱱᱟᱯᱟᱭ ᱜᱮ ᱾
ᱦᱩᱸ
ᱱᱚᱣᱟ ᱵᱚᱪᱷᱚᱨ ᱤᱭᱟᱹ ᱠᱚᱢᱯᱞᱤᱴᱚᱜᱼᱟ ᱟᱨᱠᱤ ᱮᱢᱮ ᱫᱚ ᱾
ᱚ ᱱᱟᱭᱛᱮ ᱱᱟᱯᱟᱭ ᱛᱮ ᱾ ᱯᱟᱲᱦᱟᱣ ᱞᱮᱠᱷᱟᱱ ᱜᱮ ᱵᱷᱟᱜᱮ ᱾
ᱜᱮ ᱵᱷᱟᱜᱮ ᱟᱨᱠᱤ ᱾
ᱦᱚᱭ ᱦᱚᱭ ᱵᱚᱞ ᱠᱦᱮᱞ ᱠᱚ ᱟᱯᱮ ᱥᱮᱫ ᱵᱟᱝ ᱦᱩᱭ ᱵᱟᱲᱟᱜ ᱜᱮᱭᱟ? ᱡᱟᱦᱟᱱᱟᱜ ᱡᱟᱦᱟᱱᱟᱜ ᱯᱚᱨᱚᱵᱽ ᱠᱚ ᱵᱚᱞ ᱠᱷᱮᱞ ᱠᱚ
ᱦᱮᱸ ᱯᱚᱨᱚᱵᱽ ᱠᱚ ᱦᱩᱭᱩᱜ ᱜᱮᱭᱟ ᱵᱚᱞ ᱠᱷᱮᱞ ᱠᱚ ᱦᱩᱭᱩᱜᱼᱟ ᱱᱮᱛᱟᱨ ᱫᱚ ᱟᱨᱚ ᱵᱚᱞ ᱠᱷᱮᱞ ᱥᱤᱡᱤᱱ ᱛᱚ ᱾ ᱛᱟᱦᱚᱞᱮ ᱢᱟᱱᱮ ᱯᱩᱨᱟᱹ ᱦᱟᱢᱮᱥᱟ ᱜᱮ ᱵᱚᱞ ᱠᱷᱮᱞ ᱠᱚᱫᱚ ᱦᱩᱭᱩᱜ ᱜᱮᱭᱟ?
ᱦᱮᱸ
ᱵᱷᱟᱜᱮ ᱵᱷᱟᱜᱮ ᱠᱷᱮᱞ ᱦᱩᱭᱩᱜᱼᱟ ᱵᱚᱲᱚ ᱵᱚᱲᱚ ᱠᱷᱮᱞ ᱠᱚᱦᱚᱸ ᱦᱩᱭᱩᱜ ᱜᱮᱭᱟ ᱾ ᱯᱷᱚᱨᱮᱱᱟᱨ ᱠᱚᱠᱚ ᱦᱤᱡᱩᱜ ᱜᱮᱭᱟ ᱦᱚᱭ ᱾ ᱞᱟᱹᱭ ᱯᱮ ᱛᱟᱦᱚᱞᱮ ᱥᱮᱨᱚᱠᱚᱢ ᱥᱟᱵ ᱦᱩᱭᱩᱜᱼᱟ ᱠᱷᱮᱞ ᱠᱚ ᱾
ᱦᱚᱸ ᱦᱚᱸ ᱠᱷᱚᱵᱚᱨ ᱚᱱᱟ ᱫᱚ ᱡᱟᱱᱟᱣ ᱦᱩᱭᱩᱜᱼᱟ ᱯᱚᱨᱮ ᱛᱮᱡ ᱠᱟᱹᱰᱤ ᱵᱚᱞ ᱦᱚᱸ ᱠᱷᱮᱞ ᱦᱩᱭᱩᱜ ᱜᱮᱭᱟ ᱛᱚ ᱚᱸ ᱟᱞᱮᱭᱟᱜ ᱦᱚᱸ ᱴᱤᱢ ᱵᱷᱟᱜᱮ ᱜᱮᱛᱟᱞᱮᱭᱟ ᱠᱷᱟᱨᱟᱯ ᱫᱚ ᱵᱟᱝ
ᱟᱪᱪᱷᱟ ᱯᱷᱚᱨᱱᱟ ᱨᱮᱠᱚ ᱦᱤᱡᱩᱜ ᱫᱚ ᱟᱞᱮ ᱚᱱᱛᱮ ᱨᱮᱫᱚ
ᱚ ᱟᱞᱮ ᱦᱚᱸ ᱱᱟᱦᱟᱭ ᱞᱮ ᱤᱫᱤ ᱛᱟᱨᱟ ᱠᱚᱣᱟ ᱢᱤᱫᱴᱟᱝ ᱵᱟᱨᱭᱟ ᱫᱚ ᱵᱟᱝᱠᱷᱟᱱ ᱥᱚᱛ ᱥᱩᱫᱷᱩ ᱯᱷᱚᱨᱮ ᱟᱛᱮ ᱫᱚ ᱵᱟᱝ ᱜᱟᱱᱚᱜᱼᱟ ᱛᱚ
ᱦᱳᱭ ᱚᱱᱠᱟ ᱫᱚ ᱵᱟᱠᱚ ᱟᱠᱟᱜ ᱚᱱᱠᱟ ᱫᱚ ᱵᱟᱠᱚ ᱠᱚ ᱮᱞᱟᱣ ᱠᱚᱣᱟ ᱥᱮ ᱟᱞᱮ ᱥᱮᱫ ᱦᱚᱸ ᱯᱷᱩᱨ ᱡᱷᱚᱠᱚᱣᱱᱤᱡᱼᱟ
ᱵᱟᱝ ᱠᱤᱪᱷᱩ ᱠᱤᱪᱷᱩ ᱡᱟᱭᱜᱟ ᱨᱮ ᱢᱮᱱᱟᱜ ᱠᱚᱣᱟ ᱠᱤᱪᱷᱩ ᱠᱤᱪᱷᱩ ᱡᱟᱭᱜᱟ ᱢᱮᱱᱟᱜᱼᱟ ᱚ ᱠᱤᱪᱷᱩ ᱠᱤᱪᱷᱩ ᱡᱟᱭᱜᱟ ᱢᱮᱱᱟᱜᱼᱟ ᱯᱩᱨᱟᱹ ᱱᱚ ᱡᱚᱱ ᱜᱮ ᱯᱷᱚᱨᱮᱱᱟᱨ ᱠᱟᱛᱮᱫ ᱠᱚ ᱠᱷᱮᱞᱟᱠᱚ ᱛᱟᱯᱚᱨ ᱚᱱᱟ ᱠᱚᱫᱚ ᱵᱟᱭ ᱴᱷᱤᱠᱟ ᱡᱚᱛᱚ ᱯᱷᱚᱨᱮᱱᱟᱨ ᱠᱚ ᱨᱮᱱ ᱫᱚ ᱟᱵᱚ ᱟᱵᱚ ᱩᱱᱟᱜ ᱫᱮᱥᱤ ᱯᱞᱮᱭᱟᱨ ᱢᱮᱱᱟᱜ ᱵᱚᱱ ᱛᱩᱞᱩᱡ ᱦᱚᱸ ᱵᱮᱠ ᱦᱩᱸ ᱵᱤᱫᱮᱥᱤ ᱯᱞᱮᱭᱟᱨ ᱵᱚᱱ ᱦᱚ ᱦᱚ ᱟᱹᱜᱩ ᱠᱚᱣᱟ ᱢᱟᱡᱷᱮ ᱢᱟᱡᱷᱮ ᱚᱱᱟ ᱠᱚᱫᱚ ᱵᱟᱭ ᱴᱷᱤᱠᱟ ᱟᱵᱚ ᱩᱱᱟᱹᱜ ᱦᱩᱸ ᱟᱵᱚ
ᱦᱳᱭ ᱢᱟᱱᱮ ᱟᱵᱚᱨᱮᱱ ᱜᱮ ᱠᱚᱲᱟ ᱜᱤᱫᱽᱨᱟᱹ ᱠᱚ ᱪᱟᱥ ᱵᱟᱠᱚ ᱧᱟᱢᱟ ᱥᱮ ᱚᱱᱟᱫᱚ ᱚᱱᱟ ᱫᱚ ᱵᱟᱝ ᱩᱪᱤᱛ ᱥᱮ
ᱦᱳᱭ ᱦᱳᱭ ᱱᱚᱜ ᱚᱭ ᱱᱚᱜ ᱚᱭ ᱜᱚᱫᱚ ᱚᱣᱟᱨᱞ ᱠᱟᱯ ᱪᱟᱞᱟᱜ ᱠᱟᱱᱟ ᱱᱤᱛᱚᱜ ᱟᱵᱚ ᱠᱳᱱᱚ ᱤᱱᱰᱤ ᱭᱟᱜ ᱠᱳᱱᱳ ᱴᱤᱢ ᱵᱟᱹᱱᱩᱜᱼᱟ ᱚᱱᱟ ᱢᱤᱫ‌ ᱴᱮᱱ ᱫᱩᱠ ᱨᱮᱱᱟᱜ ᱵᱤᱥᱚᱭ
ᱦᱩ ᱵᱟᱹᱪᱩᱜᱼᱟ
ᱚᱠᱟ ᱢᱤᱫ ᱴᱟᱱ ᱪᱟᱨᱡᱤᱝ ᱪᱟᱱᱥ ᱵᱟᱱ ᱧᱟ ᱩ ᱟᱹᱰᱤ ᱫᱩᱠ ᱨᱮᱱᱟᱜ ᱵᱤᱥᱚᱭ ᱚᱠᱟ ᱴᱤᱢ ᱢᱤᱫ ᱴᱟᱱ ᱪᱟᱱᱥ ᱠᱚ ᱧᱟᱢ ᱠᱟᱜᱼᱟ ᱩᱱᱠᱩᱣᱟᱜ ᱯᱚᱯᱚᱞᱮᱥᱚᱱ ᱢᱟ ᱟᱹᱰᱤ ᱠᱚᱢ ᱜᱮᱛᱟ ᱠᱚᱣᱟ ᱟᱵᱚ ᱠᱷᱚᱱ ᱦᱚᱸ ᱟᱹᱰᱤ ᱡᱟᱹᱥᱛᱤ ᱠᱚᱢ ᱚᱛᱷᱚᱪᱚ ᱟᱵᱚᱣᱟᱜ ᱩᱱᱟᱹᱜ ᱢᱟᱨᱟᱝ ᱢᱤᱫ ᱴᱮᱱ ᱦᱩᱸ
ᱩᱱᱟᱹᱜ ᱢᱟᱲᱟᱝ ᱫᱤᱥᱚᱢ ᱦᱳᱭ ᱠᱟᱫ
ᱛᱚ ᱩᱱᱠᱩ ᱪᱟᱱᱥ ᱠᱚ ᱧᱟᱢ ᱫᱟᱲᱮᱭᱟᱜ ᱠᱟᱱᱟ ᱛᱟᱯᱚᱨ ᱟᱹᱰᱤ ᱫᱩᱠ ᱨᱮᱱᱟᱜ ᱵᱤᱥᱚᱭ ᱛᱟᱯᱚᱨ ᱯᱷᱩᱴ ᱟᱵᱚᱣᱟᱜ ᱯᱷᱩᱴᱵᱚᱞ ᱪᱮᱛᱟᱱ ᱨᱮᱫᱚ ᱫᱩᱨᱱᱤᱛᱤᱴᱟᱜ ᱠᱟᱹᱴᱤᱡ ᱵᱮᱥᱤ ᱢᱮᱱᱟᱜᱼᱟ ᱛᱚ
ᱦᱳᱭ ᱟᱹᱰᱤ ᱠᱤᱪᱷᱩ ᱨᱟᱡᱽᱱᱤᱛᱤ ᱨᱟᱡᱽᱱᱤᱛᱤ ᱠᱚ ᱦᱮᱱᱟᱜᱼᱟ ᱥᱮ
ᱦᱳᱭ ᱦᱳᱭ ᱵᱟᱝ ᱠᱷᱟᱱ ᱯᱚᱱᱨᱚᱴᱤ ᱠᱚᱲᱟ ᱜᱤᱫᱽᱨᱟᱹ ᱧᱟᱢ ᱫᱚ ᱪᱮᱫ ᱦᱚᱸ ᱵᱟᱝ ᱠᱟᱱᱟ
ᱦᱳᱭ
ᱥᱴᱮᱴ ᱩᱸᱜ ᱥᱴᱮᱴ ᱞᱮᱵᱮᱞ ᱨᱮᱱᱟᱜ ᱦᱚᱸ ᱠᱷᱮᱞ
ᱦᱩᱸ ᱛᱟᱯᱚᱨ ᱟᱵᱚ ᱥᱟᱱᱛᱟᱲ ᱠᱚᱫᱚ ᱚᱱᱠᱟ ᱵᱟᱠ ᱵᱟᱠᱚ ᱤᱭᱟᱹ ᱵᱚᱱᱟ ᱥᱮ ᱩᱱᱠᱩ ᱫᱚ ᱵᱟᱠᱚ ᱚᱱᱠᱟ ᱵᱷᱟᱵᱽ ᱵᱷᱟᱵᱽᱛᱮ ᱵᱟᱠᱚ ᱧᱮᱞ ᱵᱚᱱᱟ ᱥᱮ
ᱦᱳᱭ ᱦᱳᱭ ᱟᱵᱚ ᱫᱚ ᱟᱹᱰᱤ ᱦᱚᱯᱚᱱ ᱠᱚ ᱢᱚᱱᱮ ᱵᱚᱱᱟ ᱠᱚ
ᱦᱳᱭ ᱵᱟᱠᱚ ᱨᱟᱠᱟᱵ ᱦᱚᱪᱚᱣᱟᱵᱚᱱᱟ ᱥᱮ ᱟᱵᱚ ᱫᱚ ᱩᱱᱠᱩ ᱫᱚ ᱛᱤᱥ ᱨᱮ ᱵᱟᱠᱚ ᱤᱭᱟᱹᱭᱟ ᱡᱮ ᱚᱱ ᱚᱱᱠᱟ ᱤᱭᱟᱹ ᱥᱟᱱᱛᱟᱲ ᱠᱚ ᱱᱚᱝᱠᱟ ᱪᱮᱛᱟᱱ ᱥᱮᱫ ᱠᱚ ᱪᱟᱞᱟᱜ ᱢᱟ ᱟᱨᱠᱤ ᱚᱱᱠᱟ ᱛᱤᱥ ᱦᱚᱸ ᱵᱟᱠᱚ ᱢᱚᱱᱮᱭᱟ
ᱦᱩᱸ
ᱛᱟᱦᱚᱞᱮ ᱟᱯᱮ ᱥᱮᱫ ᱫᱚ ᱫᱟᱜ ᱡᱟᱹᱲᱤ ᱠᱚᱫᱚ ᱵᱟᱭ ᱫᱟᱜ ᱫᱟᱹᱲᱤ ᱵᱟᱲᱟᱭᱮᱫᱟ ᱵᱟᱝ
ᱵᱟᱝ ᱵᱟᱝ ᱵᱟᱭ ᱫᱟᱜ ᱡᱟᱹᱲᱤ ᱵᱟᱲᱟ ᱠᱟᱜᱼᱟ ᱫᱚᱢᱮ ᱜᱚᱨᱚᱢ ᱠᱟᱱᱟ ᱚᱱᱟᱛᱮ ᱱᱚᱜᱚᱭ ᱵᱟᱨ ᱯᱮ ᱫᱤᱱ ᱞᱟᱦᱟ ᱠᱟᱹᱴᱤᱡ ᱫᱟᱜ ᱡᱟᱹᱲᱤ ᱞᱮᱼᱟ ᱛᱚᱠᱷᱚᱱ ᱫᱚ ᱠᱟᱹᱴᱤᱡ ᱚᱭᱮᱫᱟᱨ ᱠᱚ ᱯᱷᱟᱜᱟ ᱴᱷᱤᱠ ᱵᱩᱡᱷᱟᱹᱜ ᱠᱟᱱ ᱛᱟᱦᱤᱜᱼᱟ ᱫᱚᱢᱮ ᱜᱚᱨᱚᱢ ᱵᱩᱡᱷᱟᱹᱜ ᱠᱟᱱᱟ
ᱦᱳᱭ ᱱᱚᱛᱮ ᱦᱚᱸ ᱫᱚᱢᱮ ᱜᱚᱨᱚᱢ ᱜᱮ
ᱦᱩᱸ
ᱩᱸᱜᱽ ᱪᱷᱟᱛ ᱠᱚᱨᱮ ᱛᱟᱦᱮᱸ ᱵᱟᱲᱟᱜ ᱠᱟᱱᱟᱞᱮ ᱟᱫᱚ ᱪᱮᱫ ᱮᱢ ᱪᱤᱠᱟᱹᱭᱟ
ᱫᱚᱢᱮ ᱜᱚᱨᱚᱢ ᱫᱚᱢᱮ ᱛᱟᱦᱞᱮ ᱛᱟᱦᱮ ᱵᱟᱲᱟ ᱫᱚ ᱚᱠᱟ ᱥᱮᱫ ᱛᱟᱦᱮ ᱦᱩᱭᱩᱜ ᱜᱮᱭᱟ ᱟᱨ ᱵᱩᱨᱩ ᱵᱚᱸᱜᱟ ᱥᱮᱜ ᱵᱚᱧ ᱫᱟᱜ ᱪᱟᱞᱟᱜ ᱟᱯᱮ ᱥᱮ ᱵᱟᱝ ᱛᱟᱦᱚᱞᱮ
ᱵᱩᱨᱩ ᱵᱚᱸᱜᱟ ᱛᱚ ᱢᱚᱱᱮ ᱠᱮᱫᱟ ᱪᱟᱞᱟᱜ ᱟᱞᱮ, ᱪᱟᱞᱟᱣ ᱦᱩᱭᱩᱜᱼᱟ ᱚᱱᱟ ᱫᱚ
ᱦᱩᱸᱻᱻ ᱱᱤᱡᱮᱥ ᱠᱚ ᱢᱚᱱᱮ ᱦᱩᱭᱩᱜ ᱠᱟᱱᱟ ᱪᱟᱞᱟᱣ ᱪᱟᱞᱟᱣ ᱛᱟᱯᱚᱨ ᱪᱮᱫ ᱪᱤᱠᱟᱹ
ᱦᱳᱭ ᱦᱳᱭ
ᱱᱚᱣᱟ ᱯᱟᱸᱪ ᱛᱟᱹᱨᱤᱠᱷ ᱜᱮᱛᱚᱜ ᱵᱩᱨᱩ ᱵᱚᱸᱜᱟ ᱪᱟᱞᱟᱣ ᱫᱚ ᱫᱚᱨᱠᱟᱨ ᱠᱟᱱᱟ ᱦᱮᱸ ᱦᱮᱸ ᱚᱱᱟ ᱜᱮ ᱠᱚᱲᱟ ᱠᱚ ᱦᱳᱭ ᱦᱳᱭ ᱠᱚᱲᱟ ᱠᱚ ᱛᱩᱞᱩᱡ ᱨᱯᱚᱲ ᱵᱟᱲᱟ ᱦᱩᱭ ᱠᱟᱱᱟ ᱛᱚ ᱪᱮᱫ ᱠᱚ ᱞᱟᱹᱭ ᱮᱫᱟ ᱵᱟᱠᱚ ᱞᱟᱹᱭ ᱮᱫᱟ
ᱪᱟᱞᱟᱣ ᱫᱚ ᱵᱟᱝ ᱦᱩᱭ ᱟᱠᱟᱱᱟ ᱥᱮ ᱚᱱᱟ ᱠᱷᱟᱹᱛᱤᱨ ᱢᱟᱱᱮ ᱠᱟᱹᱴᱤᱡ ᱵᱮᱥᱤ ᱜᱮ ᱢᱚᱱᱮ ᱠᱚ ᱜᱚᱦᱚᱲᱚᱜ ᱠᱟᱱᱟ ᱪᱟᱞᱟᱣ ᱞᱟᱹᱜᱤᱫ
ᱦᱳᱭ ᱦᱳᱭ ᱤᱧ ᱦᱚᱸ ᱛᱤᱥ ᱦᱚᱸ ᱵᱟᱹᱧ ᱪᱟᱞᱟᱣ ᱟᱠᱟᱱᱟ ᱱᱤᱭᱟᱹ ᱫᱷᱟᱣ ᱤᱧ ᱦᱚᱸ ᱪᱟᱞᱟᱜ ᱨᱮᱱᱟᱜ ᱠᱷᱩᱵᱽ ᱤᱪᱪᱷᱟᱹ ᱢᱮᱱᱟᱜ ᱛᱤᱧᱟᱹ
ᱦᱮᱸ ᱛᱟᱦᱚᱞᱮ ᱦᱟᱸᱰᱮ ᱵᱚᱱ ᱧᱟᱯᱟᱢᱚᱜᱼᱟ
ᱚᱸᱻ ᱧᱟᱯᱟᱢ ᱟᱵᱚᱱ ᱱᱚᱰᱮ ᱠᱚᱱᱴᱟᱠᱴ ᱱᱟᱢᱵᱟᱨ ᱢᱟᱛᱚ ᱛᱟᱦᱟᱞᱮ ᱢᱮᱱᱟᱜ ᱜᱮᱭᱟ ᱚᱸᱰᱮ ᱜᱮᱵᱚᱱ ᱧᱟᱯᱟᱢᱟ ᱚᱸᱰᱮ ᱜᱮ ᱛᱟᱦᱟᱞᱮ ᱨᱚᱯᱚᱨ ᱵᱟᱲᱟ ᱦᱚᱸ- ᱦᱚᱸ ᱯᱟᱸᱪ ᱛᱟᱨᱤᱠᱷ ᱱᱚᱜᱚᱭ ᱨᱚᱵᱤᱵᱟᱨ
ᱨᱚᱭᱤᱵᱟᱨ ᱵᱟᱝ? ᱦᱩᱸ ᱥᱚᱢᱚᱭ ᱠᱟᱛᱮᱜ ᱪᱟᱞᱟᱜ ᱯᱮ ᱛᱟᱦᱚᱞᱮ
ᱦᱮᱸ ᱦᱮᱸ ᱛᱟᱦᱚᱞᱮ ᱚᱸᱰᱮ ᱜᱮᱵᱚᱱ ᱨᱚᱯᱚᱲ ᱵᱟᱲᱟᱜᱼᱟ ᱧᱟᱯᱟᱢ ᱦᱩᱭᱩᱜᱼᱟ ᱦᱳᱭ ᱥᱮ
ᱩᱸᱻᱻᱦᱩᱸᱫ
ᱦᱮᱸ ᱴᱷᱤᱠ ᱜᱮᱭᱟ ᱛᱟᱦᱚᱞᱮ ᱱᱤᱛᱚᱜ ᱫᱚ ᱱᱚᱜᱼᱚᱭ ᱱᱤᱝᱠᱹᱟ ᱜᱮ ᱦᱮᱸ ᱥᱮ ᱯᱚᱨᱮ ᱛᱮᱱᱟᱜ ᱟᱨ ᱦᱚᱸ ᱨᱚᱯᱚᱲᱚᱜᱼᱟ, ᱦᱩᱸ ᱥᱟᱹᱜᱩᱱ ᱧᱤᱫᱟᱹ